ᱦᱮᱞᱳ᱾
ᱦᱩᱸ ᱨᱚᱲ ᱟᱸᱡᱚᱢᱚᱜ ᱠᱟᱱᱟ?
ᱦᱮᱸ᱾
ᱦᱩᱸ ᱥᱟᱹᱜᱩᱱ ᱥᱮᱛᱟᱜ᱾
ᱦᱩᱸ ᱥᱟᱹᱜᱩᱱ ᱥᱮᱛᱟ᱾
ᱦᱩᱸ ᱪᱮᱫ ᱠᱚ ᱪᱮᱠᱟ ᱦᱩᱭᱩᱜ ᱠᱟᱱᱟ ᱱᱤᱛᱚᱜ ᱫᱚ?
ᱪᱮᱜ ᱜᱤ ᱵᱟᱝ ᱦᱚᱸᱜ-ᱭ ᱠᱟᱹᱴᱤᱡ ᱠᱟᱹᱢᱤ ᱵᱟᱲᱟ ᱦᱮᱡ ᱦᱳᱭ ᱠᱟᱱᱟ ᱚᱱᱞᱟᱭᱤᱱ ᱥᱮᱱᱴᱟᱨ ᱥᱮᱫ᱾
ᱚ᱾ ᱥᱮᱱᱴᱟᱨ ᱵᱚᱞᱛᱮ ᱮᱢᱱᱤ ᱠᱟᱹᱢᱤ ᱥᱮ ᱡᱟᱦᱱᱟᱜ ᱮᱴᱟᱜ? ᱯᱟᱨᱥᱚᱱᱟᱞ ᱠᱟᱹᱢᱤ ᱠᱚ᱾
ᱵᱟᱝ ᱚᱱᱠᱟ ᱞᱮᱠᱟ ᱫᱚ ᱵᱟᱝ᱾ ᱯᱷᱨᱚᱢ ᱯᱷᱤᱞᱟᱯ ᱠᱚ ᱦᱩᱭᱩᱜ ᱠᱟᱱᱟ᱾
ᱚ᱾ ᱤᱱᱟᱹ ᱜᱮ ᱦᱟᱸᱜ᱾
ᱦᱩᱸ᱾
ᱚᱲᱟᱜ ᱠᱚᱨᱮ ᱪᱮᱫ ᱞᱮᱠᱟ? ᱵᱮᱥ ᱵᱟᱲᱟ ᱜᱮ᱾
ᱦᱮᱸ ᱱᱤᱛᱚᱜ ᱫᱚ ᱵᱮᱥ ᱵᱟᱲᱟ ᱜᱮ ᱟᱨ ᱟᱯᱮ ᱚᱲᱟᱜ ᱠᱚᱨᱮ ᱠᱚ ᱵᱮᱥ ᱵᱟᱲᱟᱭ ᱜᱮᱭᱟ ᱥᱮ ᱡᱷᱚᱛᱚ ᱦᱚᱲ ᱚ᱾
ᱦᱮᱸ ᱟᱛᱚ ᱫᱤᱥᱚᱵ ᱫᱤᱥᱚᱢ ᱫᱚ ᱚᱠᱟᱨᱮᱪᱚ ᱦᱟᱸᱜ?
ᱩᱸᱦ᱾ ᱩᱸᱻ ᱰᱤᱥ ᱛᱟᱦᱞᱮ ᱵᱟᱸᱠᱩᱲᱟ ᱰᱤᱥᱴᱤᱠ᱾
ᱦᱩᱸ ᱵᱟᱸᱠᱩᱲᱟ ᱰᱤᱥᱴᱤᱠ᱾
ᱦᱩᱸ᱾
ᱦᱩᱸ᱾
ᱟᱢᱟᱜ ᱫᱚ ᱚᱠᱟ ᱥᱮᱫ ᱟᱛᱳ ᱫᱤᱥᱴ
ᱱᱚᱸᱰᱮ ᱦᱟᱸᱜ ᱰᱤᱥᱴᱤᱠ ᱦᱟᱸᱜ ᱵᱚᱨᱫᱷᱚᱢᱟᱱ ᱯᱟᱲᱟᱜ ᱠᱟᱱᱟ᱾
ᱚ ᱵᱚᱨᱫᱷᱚᱢᱟᱱ᱾
ᱦᱮᱡ ᱵᱟᱲᱟ ᱦᱩᱭᱩ ᱟᱠᱟᱱᱟ ᱥᱮ ᱵᱟᱝ ᱱᱚᱛᱮ ᱫᱚ?
ᱵᱚᱨᱫᱷᱚᱢᱟᱱ ᱫᱚ ᱟᱭᱳ ᱛᱟᱠᱚ ᱜᱮ ᱦᱮᱱᱟᱜ ᱠᱚᱣᱟ ᱪᱟᱞᱟᱣ ᱵᱟᱲᱟ ᱦᱳᱭ ᱠᱟᱱᱟ᱾
ᱚ ᱟᱭᱳ ᱛᱟᱠᱚ ᱵᱟᱹᱧ ᱵᱩᱡᱽ ᱫᱟᱲᱮᱭᱟᱫᱟ ᱪᱮᱫ ᱮ ᱪᱮᱫ ᱮᱢ ᱞᱟᱹᱭ ᱦᱚᱪᱚ ᱠᱮᱫᱟ?
ᱜᱚᱜᱚ ᱛᱟᱠᱤᱱ ᱠᱤᱱ ᱯᱷᱩᱞ ᱠᱟᱱᱟ ᱛᱟᱦᱚᱞᱮ ᱩᱱᱤ ᱦᱚᱸ ᱟᱭᱳ ᱜᱮ ᱞᱤᱞᱤᱧ ᱢᱮᱛᱟᱭ ᱜᱮᱭᱟ᱾
ᱚ ᱵᱟ-ᱵᱟᱯᱞᱟ ᱟᱨᱠᱤ ᱦᱩᱭᱩ ᱟᱠᱟᱱᱟ᱾
ᱵᱟᱝ ᱜᱮ ᱚᱱᱠᱟ ᱞᱮᱠᱟ ᱫᱚ ᱵᱟᱝ᱾
ᱛᱟᱞᱦᱮ?
ᱟᱭᱳ ᱛᱟᱠᱤᱱ ᱠᱤᱱ ᱯᱷᱩᱞ ᱟᱠᱟᱱᱟ᱾
ᱚᱻ᱾
ᱛᱟᱞᱦᱮ ᱩᱱᱤ ᱦᱚᱸ ᱵᱚᱨᱫᱷᱚᱢᱟᱱ ᱨᱮᱱ ᱡᱟᱦᱟᱸᱭ ᱦᱮᱱᱟᱭᱟ ᱩᱱᱤ ᱦᱚᱸ ᱟᱭᱳ ᱜᱮᱞᱤᱧ ᱦᱚᱦᱚᱟᱭ ᱜᱮᱭᱟ᱾
ᱚ᱾ ᱛᱟᱞᱦᱮ ᱦᱮᱡ ᱵᱟᱲᱟ ᱦᱩᱭᱟᱠᱟᱱᱟ ᱥᱮ ᱵᱟᱝ ᱟᱫᱚ ᱵᱚᱨᱫᱷᱚᱢᱟᱱ ᱫᱚ?
ᱪᱟᱞᱟᱣ ᱦᱳᱭ ᱠᱟᱱ ᱜᱮᱭᱟ᱾ ᱟᱫᱚ ᱱᱮᱛᱟᱨ ᱫᱚ ᱵᱟᱝ ᱦᱩᱭ ᱠᱟᱱᱟ᱾ ᱥᱟᱛ ᱟᱴ ᱵᱚᱪᱷᱚᱨ ᱞᱟᱦᱟ ᱨᱮ ᱪᱟᱞᱟᱣ ᱦᱩᱭᱞᱱᱟ᱾
ᱚᱻ ᱦᱮᱸ ᱫᱤᱭᱮ ᱪᱟᱥ ᱵᱟᱥ ᱠᱚ ᱪᱮᱫ ᱞᱮᱠᱟ ᱟᱯᱮ ᱚᱱᱛᱮ ᱦᱩᱭᱩᱜ ᱠᱟᱱᱟ ᱥᱮ ᱵᱟᱝᱟ?
ᱦᱮᱸ ᱦᱳᱭᱳᱜ ᱜᱮᱭᱟ ᱡᱷᱚᱛᱚ ᱜᱮ ᱪᱟᱥ ᱵᱟᱥ ᱫᱚ ᱟᱨ ᱟᱯᱮᱥᱮᱫ ᱫᱚ?
ᱟᱞᱮ ᱥᱮᱱ ᱦᱚᱸ ᱱᱤᱛᱚᱜ ᱫᱚ ᱦᱟᱸᱜ ᱡᱟᱸ ᱥᱤᱛᱩᱝ ᱦᱳᱲᱳ ᱡᱟᱦᱟᱸ ᱜᱮᱫ ᱵᱟᱲᱟ ᱠᱟᱛᱮᱫ ᱱᱤᱛᱚᱜ ᱫᱚ ᱦᱟᱸᱜ ᱪᱟᱥ ᱠᱚ ᱦᱩᱭᱭᱟ ᱟᱠᱟᱱᱟ ᱠᱷᱮᱛ ᱠᱚ ᱥᱤ ᱦᱳᱭᱟ ᱟᱠᱟᱱᱟ ᱦᱟᱸᱜ ᱟᱫᱚ ᱱᱤᱭᱟᱹ ᱯᱚᱨ ᱦᱟᱸᱜ ᱵᱚᱨᱥᱟ ᱨᱮᱭᱟᱜ ᱜᱮ ᱟᱵᱟᱨ ᱪᱟᱥ ᱠᱚ ᱮᱛᱚᱵ ᱦᱩᱭᱩᱜᱼᱟ᱾
ᱵᱟᱨ ᱫᱷᱟᱣ ᱪᱟᱥ ᱵᱟᱥ ᱫᱚ ᱫᱚᱢᱮ ᱠᱚᱥᱴᱚ ᱜᱮᱭᱟ ᱵᱟᱝ ᱥᱮ?
ᱠᱚᱥᱴᱚ ᱫᱚ ᱠᱚᱥᱴᱚ ᱜᱮᱭᱟ ᱟᱫᱚ ᱠᱚᱥᱴᱚ ᱡᱟᱦᱟᱸ ᱯᱟᱨᱚᱢ ᱠᱟᱛᱮ ᱡᱟᱦᱟᱸ ᱧᱟᱢᱟ ᱯᱷᱚᱞ ᱤᱱᱟᱹᱜᱮ ᱦᱟᱸᱜ ᱨᱟᱹᱥᱠᱟᱹ ᱨᱮᱭᱟᱜ ᱫᱚ ᱵᱟᱢ ᱠᱚᱥᱴᱚ ᱞᱮᱱᱠᱷᱟᱱ ᱫᱚ ᱦᱟᱸᱜ ᱯᱷᱚᱞ ᱦᱚᱸ ᱵᱟᱝ ᱧᱟᱢᱟ
ᱚᱱᱟᱢᱟ ᱠᱟᱛᱷᱟ ᱠᱟᱱ ᱜᱮᱭᱟ᱾ ᱟᱞᱮᱥᱮᱫ ᱡᱮᱢᱚᱱ ᱢᱤᱫ ᱫᱷᱟᱣ ᱜᱮ ᱪᱟᱥ ᱦᱩᱭᱩᱜᱼᱟ ᱚᱱᱟᱜᱮ ᱵᱷᱟᱜᱤᱧ ᱢᱮᱛᱟᱜᱼᱟ᱾ ᱦᱮᱸ ᱟᱞᱮᱥᱮᱫ ᱦᱚᱸ ᱵᱟ ᱫᱚ ᱦᱩᱭᱩᱜ ᱜᱮᱭᱟ ᱟᱞᱮ ᱫᱚ ᱵᱟᱞᱮ ᱪᱟᱥᱟ ᱟᱞᱮ ᱫᱚ ᱢᱤᱫ ᱫᱷᱟᱣ ᱜᱮᱞᱮ ᱪᱟᱥᱟ ᱚᱱᱠᱟᱱ ᱡᱟᱭᱜᱟ ᱠᱚ ᱵᱟᱹᱱᱩᱜᱼᱟ ᱚᱱᱠᱟ ᱥᱳᱛ ᱡᱟᱭᱜᱟ ᱫᱚᱨᱠᱟᱨᱚᱜᱼᱟ ᱥᱮ ᱫᱟᱜ ᱛᱩᱸᱵᱟ ᱛᱟᱦᱮᱸ ᱫᱚᱨᱠᱟᱨ᱾
ᱦᱮᱸ ᱦᱮᱸ ᱪᱟᱥ ᱫᱚ ᱪᱟᱥ ᱜᱟᱱᱚᱜ ᱜᱮᱭᱟ ᱟᱫᱚ ᱪᱟᱥ ᱫᱚ ᱦᱟᱸᱜ ᱵᱚᱨᱥᱟ ᱨᱮᱫᱚ ᱦᱳᱭᱛᱳ ᱠᱟᱹᱴᱤᱡ ᱥᱩᱵᱤᱫᱟ ᱧᱚᱜᱚᱜᱚᱜᱼᱟ᱾ ᱵᱷᱟᱹᱜᱤ ᱴᱷᱤᱠ ᱧᱟᱢᱚᱜᱼᱟ ᱟᱫᱚ ᱦᱟᱸᱜ ᱥᱤᱛᱩᱝ ᱫᱤᱱ ᱫᱚ ᱛᱚᱲᱟ ᱫᱟᱜ ᱨᱮᱭᱟᱜ ᱯᱨᱚᱵᱞᱮᱢ ᱠᱚᱦᱚᱸ ᱴᱷᱤᱠ ᱴᱷᱟᱠ ᱵᱟᱭ ᱧᱟᱢᱚᱜᱼᱟ᱾
ᱦᱮᱸ, ᱟᱨ ᱱᱚᱛᱮ ᱫᱚ ᱴᱮᱯ ᱵᱟᱹᱱᱩᱜᱼᱟ ᱟᱯᱮ ᱥᱮᱫ ᱫᱚ ᱚᱱᱛᱮ ᱫᱚ ᱪᱟᱞᱟᱣ ᱵᱟᱲᱟ ᱦᱩᱭ ᱟᱠᱟᱱᱟ ᱜᱚᱴᱟ ᱜᱮ ᱴᱮᱯ ᱠᱚᱠᱚ ᱵᱟᱹᱭᱥᱟᱹᱣ ᱟᱠᱟᱫ ᱠᱚᱣᱟ ᱦᱮᱸ ᱵᱟᱝ ᱥᱮ ᱚᱱᱮ ᱢᱟᱴᱨᱮ? ᱟᱞᱮᱥᱮᱫ ᱫᱚ ᱵᱟᱹᱱᱩᱜᱼᱟ ᱛᱟᱦᱚᱞᱮ ᱪᱟᱥ ᱵᱟᱥ ᱫᱚ ᱢᱤᱫ ᱫᱷᱟᱣ ᱜᱮ ᱦᱩᱭᱩᱜᱼᱟ ᱚᱱᱟᱛᱮ᱾
ᱚᱱᱠᱟ ᱜᱮ ᱦᱟᱸᱜ,
ᱦᱩᱸ
ᱟᱫᱚ ᱵᱚᱨᱫᱷᱚᱢᱟᱱ ᱨᱮᱫᱚ ᱦᱟᱸᱜ ᱚᱠᱟ ᱚᱠᱟ ᱡᱟᱭᱜᱟ ᱨᱮᱪᱚ ᱦᱟᱸᱜ ᱴᱷᱤᱠ ᱮᱢ ᱞᱟᱹᱭ ᱠᱮᱫ ᱜᱚᱜᱚ ᱛᱟᱠᱚ ᱥᱮ ᱚᱠᱚᱭ? ᱢᱮᱱᱟᱜ ᱠᱚ ᱞᱟᱹᱭ ᱠᱮᱫᱟ ᱚᱱᱛᱮ ᱤᱭᱟᱹ ᱥᱮᱱ ᱢᱮᱢᱟᱨᱤ ᱥᱮᱱ ᱚᱱᱛᱮ ᱦᱩᱜᱽᱞᱤ ᱱᱟᱠᱷᱟ?
ᱩ ᱢᱮᱢᱟᱨᱤ ᱥᱮᱱ ᱫᱚ ᱵᱟᱝ ᱱᱚᱣᱟ ᱫᱷᱟᱨᱮ ᱜᱮᱭᱟ᱾
ᱦᱚᱸ ᱟᱫᱚ ᱫᱚᱨᱠᱟ ᱯᱩᱨ ᱥᱮᱱ?
ᱵᱟᱝ,
ᱛᱟᱦᱚᱞᱮ ᱯᱩᱨᱟᱹ ᱯᱩᱨᱟᱹ ᱵᱚᱨᱫᱷᱟᱱ ᱴᱟᱣᱩᱱ ᱜᱤ ᱴᱟᱣᱩᱱ ᱱᱟᱠᱷᱟ ᱜᱮ?
ᱴᱟᱣᱩᱱ ᱱᱟᱠᱷᱟ ᱫᱚ ᱵᱟᱝ ᱴᱟᱣᱩᱱ ᱠᱷᱚᱱ ᱪᱟᱞᱟᱜ ᱜᱮ ᱦᱩᱭᱩᱜᱼᱟ᱾
ᱦᱩᱸ
ᱧᱩᱛᱩᱢ ᱵᱟᱹᱧ ᱫᱤᱥᱟᱹ ᱫᱟᱲᱮᱭᱟᱜ ᱠᱟᱱᱟ ᱪᱮᱫ᱾
ᱟᱫᱚ ᱱᱤᱛᱚᱜ ᱛᱟᱞᱦᱮ ᱦᱟᱸᱜ ᱚᱱᱞᱟᱭᱤᱱ ᱠᱟᱹᱢᱤ ᱠᱚᱫᱚ ᱯᱩᱨᱟᱹᱣ ᱠᱟᱱᱟ ᱥᱮ ᱵᱟᱝ?
ᱵᱟᱝ ᱦᱩᱭ ᱟᱠᱟᱱᱟ ᱥᱟᱨᱵᱷᱟᱨ ᱫᱚᱢᱮ ᱯᱨᱚᱵᱞᱮᱢ ᱦᱩᱭᱩᱜ ᱠᱟᱱᱟ᱾
ᱛᱟᱞᱦᱮ ᱱᱤᱛᱚᱜ ᱫᱚ ᱚᱞ ᱯᱟᱲᱦᱟᱣ ᱠᱚ ᱪᱟᱞᱩᱜ ᱠᱟᱱᱟ ᱥᱮ ᱠᱚᱢᱯᱤᱞᱴ ᱦᱩ ᱟᱠᱟᱱᱟ?
ᱵᱟᱹᱜᱤ ᱦᱩᱭᱟᱠᱟᱱᱟ ᱚᱞ ᱯᱟᱲᱦᱟᱣ ᱠᱚᱫᱚ᱾
ᱚ ᱵᱟᱹᱜᱤ ᱫᱚ ᱪᱮᱫᱞᱮᱠᱟ ᱱᱤᱡᱮ ᱛᱮᱜᱮ ᱥᱮ ᱪᱮᱫ ᱞᱮᱠᱟᱱᱟᱜ ᱯᱨᱚᱵᱞᱮᱢ ᱠᱚ?
ᱚᱲᱟᱜ ᱨᱮᱱᱟᱜ ᱠᱟᱹᱴᱤᱡ ᱯᱨᱚᱵᱞᱮᱢ ᱦᱩᱭᱩᱜ ᱠᱟᱱ ᱛᱟᱦᱮᱸᱫ᱾
ᱟᱫᱚᱧ ᱞᱟᱹᱭᱫᱟ ᱴᱷᱤᱠ ᱟᱪᱷᱮ ᱟᱫᱚ ᱩᱱᱟᱹᱜ ᱜᱮ ᱯᱟᱲᱦᱟᱣ ᱦᱩᱭᱩᱜᱼᱟ ᱟᱫᱚ ᱵᱟᱝ ᱦᱩᱭᱩᱜᱼᱟ᱾ ᱵᱟᱵᱟ ᱫᱚ ᱢᱮᱱᱮᱫ ᱛᱟᱦᱮᱸᱫ ᱯᱟᱲᱦᱟᱣ ᱜᱮ ᱟᱫᱚ ᱤᱧ ᱫᱚ ᱛᱟᱦᱮᱸ ᱦᱚᱪᱚᱱᱤᱡ ᱟᱫᱚ᱾
ᱦᱩᱸ ᱦᱩᱸ, ᱟᱫᱚ ᱠᱚᱞᱮᱡᱽ ᱠᱚᱫᱚ ᱦᱟᱸᱜ ᱢᱚᱴᱟᱢᱩᱴᱤ ᱠᱚᱢᱯᱞᱤᱴ ᱟᱠᱟᱱᱟ ᱥᱮ ᱪᱮᱫ ᱞᱮᱠᱟ?
ᱵᱟᱜᱼᱼ
ᱦᱮᱸ ᱟᱫᱚ ᱚᱲᱟᱜ ᱠᱚᱨᱮ ᱯᱨᱚᱵᱮᱞᱮᱢ ᱠᱚ ᱛᱟᱦᱮᱸᱱ ᱠᱷᱟᱱ ᱦᱚᱸ ᱯᱟᱲᱦᱟᱣ ᱦᱚᱸ ᱢᱚᱡᱽ ᱛᱮ ᱵᱟᱝ ᱡᱩᱛᱩᱜᱼᱟ ᱥᱮ ᱡᱟᱦᱟᱸ ᱱᱟᱜ ᱮᱴᱠᱮᱴᱚᱬᱮ ᱦᱩᱭᱩᱜᱼᱟ ᱾
ᱦᱮᱸ ᱦᱮᱸ ᱾
ᱚᱱᱟ ᱚᱸᱦᱚᱜ ᱥᱟᱢᱟᱝ ᱥᱮᱫ ᱦᱤᱡᱩᱜ ᱠᱟᱱᱟ ᱦᱟᱸᱜ ᱦᱩᱞ ᱢᱟᱦᱟ ᱪᱮᱫ ᱞᱮᱠᱟ ᱟᱯᱮ ᱥᱮᱫ ᱠᱚ ᱠᱚᱨᱟᱣ ᱜᱮᱭᱟ, ᱪᱮᱫ ᱠᱚᱠᱚ ᱢᱟᱱᱟᱣ ᱜᱮᱭᱟ?
ᱦᱮᱸᱢ ᱢᱟᱜᱼᱼ ᱢᱟᱱᱟᱣ ᱜᱮᱭᱟ ᱠᱚ ᱟᱫᱚ ᱟᱞᱮ ᱟᱹᱛᱩ ᱠᱚᱨᱮ ᱦᱚᱸᱠᱚ ᱢᱟᱱᱟᱣ ᱜᱮᱭᱟ ᱥᱮᱭᱨᱚᱠᱚᱢ ᱫᱚ ᱵᱟᱝ ᱾ ᱥᱟᱺᱜᱤᱧ ᱟᱛᱩ ᱠᱚᱨᱮ ᱠᱚ ᱢᱟᱱᱟᱣ ᱜᱮᱭᱟ ᱟᱫᱚ ᱪᱟᱞᱟᱣ ᱫᱚ ᱵᱟᱝ ᱦᱩᱭᱩᱜ ᱜᱮᱭᱟ ᱦᱩᱞ ᱢᱟᱦᱟ ᱨᱮ ᱾
ᱟᱨ ᱟᱫᱚ ᱵᱟᱝ ᱪᱟᱞᱟᱜ ᱨᱮᱱᱟᱜ ᱠᱟᱨᱚᱱ ᱫᱚ ᱟᱨᱠᱤ ᱮᱢᱱᱤ ᱜᱮᱥᱮ ᱪᱮᱫ ᱞᱮᱠᱟ?
ᱜᱟᱛᱮ ᱠᱚ ᱵᱟᱠᱚ ᱛᱟᱦᱮᱸᱱᱼᱼ ᱥᱟᱺᱜᱤᱧ ᱦᱚᱸ ᱥᱟᱺᱜᱤᱧ ᱜᱟᱛᱮ ᱠᱚ ᱵᱟᱠᱚ ᱛᱟᱦᱮᱱᱟ ᱟᱫᱚ ᱪᱮᱠᱟᱹ ᱪᱟᱞᱟᱜ ᱟᱠᱚ ᱦᱚᱸ ᱾ ᱦᱩᱸ ᱪᱮᱠᱟ ᱮᱠᱟᱭ ᱮᱠᱟᱭ ᱫᱚ ᱪᱮᱫᱠᱟ ᱵᱷᱟᱜᱤ ᱵᱟᱢ ᱵᱩᱡᱷᱟᱹᱜᱼᱟ, ᱜᱟᱛᱮ ᱛᱟᱦᱮᱸ ᱢᱟᱭ ᱵᱟᱨᱭᱟ ᱯᱮᱭᱟ ᱪᱟᱞᱟᱣᱱᱟᱢ ᱥᱟᱹᱛᱼᱼ ᱥᱟᱯᱲᱟᱣ ᱠᱟᱛᱮ ᱾
ᱚᱱᱟ ᱦᱚᱸ ᱠᱟᱱ ᱜᱮᱭᱟ ᱮᱠᱞᱟ ᱪᱟᱞᱟᱜ ᱛᱮᱦᱚᱸ ᱵᱟᱝ ᱢᱚᱸᱡᱽ ᱵᱟᱝ ᱵᱩᱡᱷᱟᱹᱜᱼᱟ ᱾ ᱜᱟᱛᱮ ᱥᱟᱶ ᱜᱮ ᱦᱟᱸᱜ ᱪᱟᱞᱟᱣ ᱞᱮᱠᱷᱟᱱ ᱵᱷᱟᱜᱤ ᱵᱩᱡᱷᱟᱹᱜᱼᱟ ᱾
ᱦᱩᱸ
ᱠᱟᱱ ᱜᱮ ᱾
ᱟᱫᱚ ᱵᱟᱝ ᱪᱟᱞᱟᱣ ᱵᱟᱲᱟ ᱦᱩᱭ ᱟᱠᱟᱱᱟ, ᱫᱤᱫᱤ ᱯᱷᱳᱱ ᱞᱟᱜᱼᱟᱭ ᱞᱟᱹᱭ ᱮᱫᱟᱭ ᱤᱭᱟᱹᱼᱼ ᱦᱤᱡᱩᱜ ᱵᱮᱱ ᱟᱫᱚ ᱤᱧ ᱫᱚ ᱵᱟᱝ ᱪᱟᱞᱟᱜᱼᱟ, ᱮᱢᱱᱤ ᱨᱮᱦᱚᱸ ᱚᱲᱟᱜ ᱠᱚᱨᱮᱱᱟᱜ ᱠᱟᱹᱢᱤ ᱵᱟᱲᱟ ᱠᱚ ᱦᱮᱱᱟᱜᱼᱟ ᱾ ᱠᱷᱚᱥᱞᱟ ᱠᱚ ᱮᱠᱷᱚᱱ ᱤᱨᱻ ᱵᱟᱜᱟᱣ ᱟᱹᱣᱨᱤ ᱭᱟᱜᱼᱟ ᱾
ᱦᱩᱸ ᱦᱩᱸ ᱦᱩᱸ ᱾
ᱪᱟᱞᱟᱣ ᱠᱟᱛᱮ ᱦᱩᱭᱩᱜᱼᱟ ᱾
ᱵᱟᱠᱷᱟᱱ ᱥᱩᱨ ᱠᱚᱨᱮ ᱦᱩᱭᱩᱜ ᱠᱟᱱ ᱦᱟᱸᱜ ᱦᱩᱞ ᱢᱟᱦᱟ ᱠᱚᱫᱚ ᱠᱟᱹᱴᱤᱡ ᱤᱭᱟᱹᱭ ᱵᱮᱱ ᱮᱴᱮᱱ ᱵᱮᱱ ᱾ ᱟᱵᱚ ᱡᱮᱦᱮᱛᱩ ᱥᱟᱱᱛᱟᱲ ᱥᱚᱢᱟᱡᱽ ᱨᱮ, ᱥᱟᱱᱛᱟᱲ ᱥᱚᱢᱟᱡᱽ ᱞᱟᱹᱜᱤᱫ ᱡᱟᱦᱟᱸ ᱞᱟᱹᱲᱦᱟᱹᱭ ᱟᱠᱟᱱᱟ ᱠᱤᱱ ᱾ ᱦᱸ
ᱪᱟᱞᱟᱣ ᱢᱟ ᱠᱟᱛᱷᱟ ᱠᱟᱱᱜᱮᱭᱟ ᱟᱹᱰᱤ ᱥᱟᱺᱜᱤᱧ ᱪᱟᱞᱟᱜ ᱦᱩᱭᱩᱜᱼᱟ, ᱛᱟᱲᱟᱢ ᱛᱮᱦᱚᱸ ᱟᱹᱰᱤ ᱥᱟᱺᱜᱤᱧᱟ ᱥᱟᱭᱠᱮᱞᱼᱼ ᱛᱟᱣᱦᱚᱸ ᱟᱹᱰᱤ ᱥᱟᱺᱜᱤᱧᱚᱜᱼᱟ ᱾
ᱛᱟᱦᱚᱞᱮ ᱫᱚ ᱦᱟᱸᱜ ᱮᱠᱞᱟ ᱪᱟᱞᱟᱣ ᱫᱚ ᱵᱟᱭ ᱜᱟᱱᱚᱜᱼᱟ ᱵᱟᱠᱤ ᱥᱟᱺᱜᱤᱧ ᱜᱮ ᱠᱷᱟᱱ ᱫᱚ ᱾
ᱚᱲᱟᱜ ᱠᱚᱨᱮᱜ ᱜᱟᱹᱲᱤ ᱠᱚ ᱛᱟᱦᱮᱸ ᱞᱮᱱ ᱠᱷᱟᱱ ᱞᱮ ᱢᱤᱫ ᱜᱷᱟᱹᱲᱤᱡ ᱵᱟᱵᱟᱭ ᱤᱫᱤ ᱦᱚᱴᱚ ᱠᱟᱹᱞᱤᱧᱟ ᱚᱱᱟ ᱦᱚᱸ ᱵᱟᱹᱱᱩᱜᱼᱟ ᱾ ᱛᱟᱦᱚᱞᱮ ᱡᱷᱟᱢᱮᱞᱟ ᱚᱲᱟᱜ ᱦᱚᱲ ᱡᱷᱟᱢᱮᱞᱟ ᱠᱟᱠᱚᱣᱟᱢ ᱾
ᱟᱫᱚ ᱵᱟᱵᱟ ᱛᱤᱠᱤᱱ ᱫᱚ ᱛᱤᱱᱟᱹᱜ ᱠᱤᱱ ᱪᱟᱞᱟᱜᱼᱟ ᱥᱟᱸᱜᱮ ᱛᱮ, ᱜᱟᱛᱮ ᱠᱚ ᱛᱟᱦᱮᱸ ᱠᱟᱛᱮ ᱜᱟᱛᱮ ᱜᱟᱛᱮ ᱯᱮ ᱪᱟᱞᱟᱣᱮᱱᱟ ᱥᱮ ᱟᱨ ᱯᱮ ᱨᱩᱣᱟᱹᱲ ᱾ ᱦᱩᱸ ᱱᱤᱛᱚᱜ ᱫᱚ ᱦᱟᱸᱜ ᱟᱯᱮ ᱥᱩᱨ ᱠᱚᱨᱮ ᱫᱚ ᱟᱨᱠᱤ ᱚᱱᱠᱟ ᱫᱚ ᱵᱟᱝ ᱥᱟᱺᱜᱤᱧ ᱨᱮᱜᱮ ᱦᱩᱭᱩᱜ ᱠᱟᱱᱟ ᱦᱩᱞ ᱢᱟᱦᱟ ᱠᱚᱫᱚ ᱾
ᱦᱮᱸ ᱾ ᱥᱟᱺᱜᱤᱧ ᱮᱢ ᱪᱟᱞᱟᱜ ᱟᱢ ᱦᱤᱡᱩᱜ ᱟᱢ ᱦᱮᱡ ᱪᱟᱞᱟᱣ ᱦᱮᱡᱼᱼ ᱛᱮᱜᱮᱢ ᱞᱟᱸᱜᱟ ᱠᱟᱜᱼᱟ, ᱮᱱᱟᱨᱡᱤ ᱠᱚ ᱪᱟᱵᱟ ᱠᱚᱜᱼᱟ ᱡᱮ ᱤᱧᱡᱚᱭᱟᱢ ᱡᱟᱦᱟᱸ ᱮᱱᱮᱡ ᱥᱮᱨᱮᱧ ᱚᱱᱟ ᱤᱭᱟᱹᱼᱼ ᱚ ᱪᱟᱵᱟ ᱠᱚᱣᱟ ᱾
ᱦᱩᱸ ᱦᱩᱸ, ᱚᱱᱟᱢᱟ ᱠᱟᱱ ᱜᱮ ᱦᱟᱸᱜ ᱟᱯᱮᱥᱮᱫ ᱦᱟᱸᱜ ᱚᱱᱛᱮ ᱵᱟᱸᱠᱩᱲᱟ ᱢᱟ ᱪᱟᱞᱟᱣ ᱵᱟᱝ ᱦᱩᱭᱼᱼ ᱟᱫᱚ ᱵᱟᱸᱠᱩᱲᱟ ᱤᱫᱤ ᱠᱟᱛᱮᱜ ᱠᱟᱹᱴᱤᱡ ᱞᱟᱹᱭ ᱛᱟᱞᱟᱝ ᱢᱮ ᱪᱮᱫ ᱠᱚ ᱦᱩᱭᱩᱜᱼᱟ ᱪᱮᱫ ᱠᱚ ᱦᱩᱭᱩᱜᱼᱟ ᱟᱯᱮ ᱥᱮᱫ? ᱵᱷᱟᱹᱜᱤᱭᱟ ᱪᱮᱫ ᱠᱚ ᱢᱮᱱᱟᱜᱼᱟ, ᱡᱟᱦᱟᱸ ᱛᱮᱞᱤᱧ ᱪᱟᱞᱟᱣ ᱫᱟᱲᱮᱭᱟᱜᱼᱟ ᱮᱴᱮᱱ ᱫᱟᱲᱮᱭᱟᱜᱼᱟ ᱚᱱᱟ ᱠᱚ ᱡᱤᱱᱤᱥ ᱾
ᱱᱮᱛᱟᱨ ᱜᱮ ᱡᱟᱹᱱᱤᱡ ᱵᱟᱸᱠᱩᱲᱟ ᱥᱮᱫ ᱡᱷᱟᱹᱱᱴᱤ ᱯᱟᱛᱟ ᱦᱩᱭᱱᱟ ᱥᱮ ᱪᱟᱵᱟᱭᱮᱱᱟ? ᱵᱟᱹᱧ ᱵᱟᱲᱟᱭᱟ, ᱦᱮᱸ ᱟᱫᱚ ᱚᱱᱛᱮ ᱨᱮ ᱜᱟᱛᱮ ᱠᱚ ᱦᱮᱱᱟᱜ ᱠᱚᱜᱮᱭᱟ ᱾ ᱫᱚᱞᱫᱟ ᱦᱤᱡᱩᱜ ᱢᱮ ᱟᱫᱚ ᱤᱧ ᱞᱟᱹᱭᱫᱟ ᱪᱟᱞᱟᱣ ᱞᱟᱹᱭ ᱞᱮᱠᱷᱟᱱ ᱠᱤ ᱜᱟᱱᱚᱜᱼᱟ ᱤᱧ ᱫᱚ ᱠᱩᱲᱤ ᱜᱤᱫᱽᱨᱟᱹ ᱠᱟᱹᱱᱟᱹᱧ ᱥᱮ ᱚᱲᱟᱜ ᱦᱚᱲ ᱦᱚᱸ ᱠᱳᱞ ᱵᱟᱝ ᱠᱳᱞ ᱵᱮᱯᱟᱨ ᱦᱮᱱᱟᱜᱼᱟ ᱥᱮ᱾
ᱚᱱᱮ ᱠᱚ ᱥᱟᱶ ᱥᱟᱶᱛᱮ ᱱᱤᱛᱚᱜ ᱡᱟᱦᱟᱸ ᱪᱟᱞᱟᱜ ᱠᱟᱱᱟ ᱥᱚᱢᱟᱡᱽ ᱨᱮᱦᱟᱸ ᱟᱭᱢᱟ ᱞᱮᱠᱟᱱᱟᱜ ᱵᱟᱹᱲᱤᱡᱟᱜ ᱠᱚ ᱦᱩᱭᱩᱜ ᱠᱟᱱᱟ ᱥᱮ ᱟᱫᱚ ᱮᱠᱞᱟ ᱪᱟᱞᱟᱜ ᱫᱚ ᱵᱟᱭ ᱴᱷᱤᱠᱚᱜᱼᱟ᱾
ᱮᱠᱞᱟ ᱪᱟᱞᱟᱣ ᱫᱚ ᱵᱟᱝ ᱴᱷᱤᱠᱚᱜᱼᱟ ᱟᱨ ᱵᱟᱵᱟ ᱫᱚ ᱠᱷᱩᱵ ᱮᱠᱴᱟ ᱵᱟᱭ ᱠᱩᱥᱤᱭᱟᱜ ᱜᱮᱭᱟᱭ ᱡᱮ ᱢᱟᱹᱭ ᱛᱟᱠᱚ ᱱᱚᱸᱰᱮ ᱠᱚ ᱪᱟᱞᱟᱜ ᱢᱟ ᱦᱮᱸ ᱵᱟᱦᱟ ᱥᱚᱨᱦᱟᱭ ᱨᱮ ᱦᱚᱸᱜᱼᱚᱭ
ᱦᱮᱸ ᱟᱫᱚ ᱵᱟᱵᱟ ᱛᱟᱠᱚ ᱫᱚ ᱟᱭᱢᱟ ᱞᱮᱠᱟᱱᱟᱜ ᱵᱚᱛᱚᱨ ᱠᱚ ᱢᱮᱱᱟᱜᱼᱟ᱾ ᱡᱟᱦᱟᱸ ᱪᱟᱞᱟᱜ ᱠᱟᱱᱟ ᱥᱚᱢᱟᱡᱽ ᱤᱫᱤ ᱠᱟᱛᱮ ᱩᱱᱠᱩ ᱦᱚᱸᱛᱚ ᱢᱤᱫᱴᱮᱱ ᱧᱮᱞ ᱞᱮᱟ ᱠᱚ᱾
ᱦᱮᱸ ᱟᱨ ᱵᱚᱲᱚ ᱠᱩᱲᱤ ᱜᱤᱫᱽᱨᱟᱹ ᱱᱟᱜᱠᱷᱟᱱᱡ ᱪᱮᱫ ᱠᱚ ᱦᱩᱭᱩᱜᱼᱟ ᱨᱟᱥᱛᱟ ᱜᱷᱟᱴ ᱨᱮ ᱚᱠᱚᱭ ᱧᱮᱞ
ᱦᱩᱸ ᱦᱩᱸ ᱦᱩᱸ ᱚᱱᱟ ᱦᱚᱸᱠᱟᱱ ᱜᱮᱭᱟ ᱦᱟᱸᱜ᱾
ᱟᱫᱚ ᱡᱚᱠᱷᱚᱱ ᱜᱮ ᱡᱟᱦᱟᱸ ᱥᱮᱫ ᱪᱟᱞᱟᱣ ᱦᱩᱭᱩᱜᱼᱟ ᱮᱢᱱᱤ ᱨᱮᱦᱚᱸ ᱵᱟᱯᱞᱟ ᱠᱚᱨᱮ ᱫᱚ ᱡᱩᱫᱤ ᱪᱟᱞᱟᱜ ᱦᱩᱭᱩᱜ-ᱟ ᱵᱟᱵᱟ ᱠᱤᱱ ᱵᱟᱝᱠᱷᱟᱱ ᱟᱭᱳ ᱠᱤᱱ ᱪᱟᱞᱟᱜ ᱜᱮᱭᱟ ᱟᱨ ᱢᱟᱜᱽ ᱢᱚᱬᱮ ᱠᱚᱨᱮᱜ ᱦᱚᱸ ᱦᱚᱜ ᱚᱭ ᱢᱟᱜᱢᱚᱬᱮ ᱱᱟᱞᱮ ᱥᱨᱴᱮ ᱟᱫᱚ ᱵᱟᱵᱟ ᱛᱟᱞᱮ ᱜᱮᱞᱮ ᱪᱟᱞᱟᱣ ᱞᱮᱱᱟ᱾
ᱦᱩᱸ᱾ ᱟᱞᱮ ᱱᱚᱛᱮ ᱦᱚᱸ ᱠᱤᱪᱷᱩ ᱫᱤᱱ ᱞᱟᱦᱟ ᱨᱮᱜᱮ ᱦᱩᱭᱱᱟ ᱦᱟᱸᱜ ᱚᱸᱰᱮ ᱢᱟᱜ ᱢᱚᱬᱮ ᱫᱩᱨᱜᱟᱯᱩᱨ ᱨᱮ᱾ ᱦᱮᱡ ᱵᱟᱲᱟᱣ ᱟᱠᱟᱱᱟᱢ ᱥᱮ ᱟᱸᱡᱚᱢ ᱠᱟᱜᱼᱟᱢ ᱥᱮ ᱵᱟᱝ?
ᱟᱸᱡᱚᱢ ᱟᱠᱟᱹᱫᱟᱹᱧ᱾ ᱤᱭᱟᱹ ᱢᱚᱵᱟᱭᱤᱞ ᱠᱚᱨᱮᱜᱤᱧ ᱧᱮᱞ ᱵᱟᱲᱟ ᱟᱠᱟᱫᱟ᱾
ᱦᱚᱸ ᱟᱫᱚ ᱱᱤᱭᱟᱹ ᱵᱟᱨ ᱫᱚ ᱤᱧ ᱫᱚ ᱦᱟᱸᱜ ᱵᱟᱹᱧ ᱮᱴᱮᱱᱰ ᱫᱟᱲᱮᱫᱟ ᱮᱴᱟᱜ ᱥᱮᱫ ᱛᱷᱚᱲᱟ ᱪᱟᱞᱟᱣ ᱦᱩᱭ ᱞᱮᱱᱟ ᱚᱸᱰᱮ ᱦᱚᱸ᱾
ᱚ᱾ ᱚ᱾ ᱟᱫᱚ ᱢᱟᱜᱢᱚᱬᱮ ᱠᱚᱫᱚ ᱦᱤᱡᱩᱜ ᱜᱮᱭᱟ ᱱᱤᱡᱮᱨᱟᱜ ᱟᱜᱤ ᱠᱟᱹᱢᱤ ᱵᱟᱦᱟ ᱥᱚᱨᱦᱟᱭ ᱠᱚᱫᱚ᱾
ᱚᱱᱟ ᱢᱟ ᱠᱟᱱ ᱜᱮᱭᱟ᱾ᱱᱤᱡᱮᱨᱟᱜ ᱠᱟᱹᱢᱤ ᱵᱟᱹᱜᱤ ᱠᱟᱛᱮᱜ ᱛᱚ ᱦᱟᱸᱜ ᱵᱟᱝ ᱪᱟᱞᱟᱣ ᱜᱟᱱᱚᱜ ᱠᱟᱱᱟ᱾
ᱦᱩᱸ᱾
ᱦᱩᱸ᱾
ᱚᱝᱠᱟ ᱜᱮ᱾
ᱦᱩᱸ᱾ ᱛᱚ ᱡᱚᱢ ᱵᱟᱲᱟ ᱠᱚᱫᱚ ᱦᱩᱭ ᱠᱟᱱᱟ ᱥᱮ ᱵᱟᱝ ᱥᱮᱛᱟᱜ ᱨᱮ ᱥᱮ ᱥᱮᱛᱟᱜ ᱨᱮᱜᱮ ᱩᱰᱩᱠ ᱦᱩᱭ ᱠᱟᱱᱟ?
ᱥᱮᱛᱟᱜ ᱨᱮ ᱪᱷᱚᱴᱟ ᱨᱤᱧ ᱩᱰᱩᱜ ᱦᱩᱭ ᱠᱟᱱᱟ᱾ ᱛᱟᱯᱚᱨᱮ ᱦᱚᱞᱟ ᱦᱮᱡ ᱦᱩᱭ ᱞᱮᱱᱟ ᱢᱟᱡᱟᱱ ᱵᱮᱲᱟ᱾ ᱟᱫᱚ ᱫᱟᱫᱟ ᱢᱮᱱᱫᱟᱭ ᱵᱟᱝ ᱦᱩᱭᱩᱜ ᱠᱟᱱᱟ ᱟᱫᱚ ᱚᱲᱟᱜ ᱞᱤᱧ ᱥᱮᱱ ᱱᱟ ᱟᱫᱚ ᱞᱮᱭ ᱫᱟ ᱜᱟᱯᱟ ᱪᱷᱚᱴᱟ ᱠᱷᱚᱱ ᱫᱚᱠᱟᱱᱤᱧ ᱠᱷᱩᱞᱟᱹᱣ ᱟᱫᱚᱧ ᱦᱮᱡ ᱠᱟᱱᱟ᱾ ᱵᱟᱝ ᱦᱩᱭᱩᱜ ᱠᱟᱱᱟ ᱱᱤᱛᱳᱝ ᱦᱚᱸ᱾
ᱚ ᱪᱮᱫ ᱚᱱᱮ ᱞᱟᱭ ᱤᱭᱟᱹ ᱛᱮᱱᱟᱜ ᱥᱟᱭ ᱥᱟᱨᱵᱷᱟᱨ ᱯᱨᱚᱵᱽᱞᱮᱢ ᱦᱩᱭᱩᱜ ᱠᱟᱱᱟ ᱥᱮ ᱪᱮᱫ?
ᱦᱮᱸ ᱥᱟᱨᱵᱷᱟᱨ ᱯᱨᱚᱵᱞᱮᱢ ᱜᱮ᱾
ᱦᱩᱸ᱾ ᱟᱫᱚ ᱛᱤᱦᱤᱧ ᱜᱟᱯᱟ ᱡᱟ ᱠᱟᱹᱢᱤ ᱪᱟᱞᱟᱜ ᱠᱟᱱᱟ ᱚᱱᱞᱟᱭᱤᱱ ᱛᱮ ᱦᱟᱸᱜ᱾ ᱟᱹᱰᱤ ᱜᱮ ᱪᱟᱯ ᱨᱮ ᱢᱮᱱᱟᱜ ᱟᱛᱚ ᱚᱱᱟ ᱠᱟᱨᱚᱱ ᱛᱮ ᱦᱟᱸᱜ ᱯᱨᱚᱵᱞᱮᱢᱚᱜ ᱠᱟᱱᱟ᱾ ᱟᱨ ᱱᱤᱛᱚᱜ ᱢᱟ ᱦᱟᱸᱜ ᱟᱨ ᱪᱮᱫ ᱠᱚ ᱤᱭᱟᱹᱜ ᱠᱟᱱᱟ ᱚᱱᱟ ᱡᱚᱡᱚᱱᱟ ᱠᱚ ᱪᱮᱫ ᱟᱭᱢᱟ ᱞᱮᱠᱟᱱ ᱥᱠᱤᱢ ᱠᱚ, ᱯᱷᱨᱚᱢ ᱯᱷᱤᱞᱟᱯ ᱠᱚ ᱪᱟᱞᱟᱜ ᱠᱟᱱᱟ᱾
ᱚᱱᱟ ᱛᱚ ᱚᱱᱱᱚᱯᱩᱨᱱᱟ ᱚᱱᱟᱜᱮ ᱠᱚᱨᱟᱣ ᱦᱮᱡ ᱦᱩᱭ ᱦᱮᱡ ᱦᱩᱭ ᱠᱟᱱᱟ᱾
ᱚ ᱦᱚᱸ᱾
ᱢᱟ ᱫᱤᱫᱤ ᱛᱟᱠᱤᱱᱟᱜ᱾
ᱚ᱾ ᱟᱫᱚ ᱥᱮ ᱦᱚᱞᱟ ᱜᱮᱛᱚ ᱠᱟᱛᱮ ᱤᱧ ᱢᱟ ᱦᱟᱧ ᱪᱮᱠ ᱠᱮᱫᱟ ᱚᱸᱰᱮ ᱟᱞᱮ ᱱᱚᱸᱰᱮ ᱪᱮᱠᱮᱫ ᱛᱟᱦᱮᱱᱟ ᱛᱚᱠᱷᱚᱱ ᱢᱟᱛᱚ ᱠᱟᱹᱢᱤᱭᱮᱫ ᱛᱟᱦᱮᱱ ᱜᱮ ᱟᱞᱮ ᱥᱮᱫ ᱛᱮᱦᱤᱧ ᱦᱚᱸ ᱟᱞᱤᱡ ᱤᱧᱟᱹᱜ ᱦᱚᱸ ᱛᱷᱚᱲᱟ ᱠᱟᱹᱢᱤ ᱢᱮᱱᱟᱜᱼᱟ ᱚᱱᱟ ᱤᱫᱤ ᱠᱟᱛᱮᱜ ᱦᱟᱸᱜ ᱠᱟᱹᱴᱤᱡ ᱤᱧ ᱠᱟᱹᱢᱤᱭᱟ ᱠᱤᱪᱷᱩ ᱜᱟᱱ ᱯᱚᱨᱮ ᱟᱫᱚ ᱦᱟᱸᱜ ᱦᱚᱞᱟ ᱢᱟᱧ ᱪᱮᱠ ᱞᱮᱜ ᱜᱮᱭᱟ ᱠᱟᱢᱤᱭᱮᱫ ᱛᱟᱦᱮᱱ ᱜᱮᱭᱟ ᱟᱫᱚ ᱛᱮᱦᱮᱧ ᱫᱚ ᱵᱟᱹᱧ ᱪᱮᱠ ᱠᱟᱫᱟ ᱥᱮᱛᱟᱜ ᱵᱮᱲᱟ ᱫᱚ᱾
ᱚ ᱟᱫᱚ ᱵᱟᱵᱟ ᱞᱟᱹᱭᱫᱟᱭ ᱪᱟᱞᱟᱣ ᱦᱚᱫᱚᱜ ᱵᱮᱱ ᱛᱤ ᱨᱮᱵᱮᱱ ᱪᱟᱞᱟᱜᱼᱟ᱾ ᱥᱤᱛᱩᱝ ᱠᱟᱱᱟ ᱵᱟᱵᱟ ᱛᱟᱹᱠᱤᱱ ᱦᱚᱸ ᱵᱟᱹᱠᱤᱱ ᱛᱟᱦᱮᱱᱟ ᱫᱤᱫᱤ ᱛᱟᱠᱚ ᱴᱷᱮᱱ ᱠᱤᱱ ᱪᱟᱞᱟᱜᱼᱟ ᱛᱟᱦᱚᱞᱮᱧ ᱪᱚᱞᱚ ᱥᱤᱛᱩᱝᱼᱼ ᱥᱮᱛᱟᱜ ᱨᱮ ᱪᱟᱞᱟᱣ ᱦᱩᱭ ᱞᱮᱱ ᱜᱮ
ᱦᱩᱸ ᱦᱩᱸ ᱟᱯᱮ ᱚᱱᱟ ᱠᱚᱨᱮ ᱫᱚ ᱠᱮᱢᱯ ᱠᱚᱫᱚ ᱫᱩᱲᱩᱵ ᱦᱩᱭ ᱞᱮᱱᱟ ᱥᱮ ᱵᱟᱝ ᱱᱤᱭᱟᱹ ᱵᱟᱨ ᱫᱚ ᱵᱟᱝ ᱠᱚ ᱫᱩᱲᱩᱵ ᱠᱟᱱᱟ
ᱩᱠᱩᱨ ᱤᱧ ᱵᱟᱹᱧ ᱟᱸᱡᱚᱢ ᱵᱟᱲᱟ ᱠᱟᱫᱟ ᱡᱮ ᱠᱮᱢ ᱠᱚᱠᱚ ᱫᱩᱲᱩᱵ ᱠᱟᱱᱟ
ᱵᱟᱝ ᱠᱷᱟᱱ ᱟᱞᱮ ᱱᱤᱭᱟᱹ ᱠᱚᱨᱮ ᱫᱚ ᱦᱟᱸᱜ ᱠᱤᱪᱷᱩ ᱫᱤᱱ ᱞᱟᱦᱟ ᱨᱮ ᱦᱟᱸᱜ ᱚᱯᱷᱞᱟᱭᱤᱱ ᱛᱮ ᱠᱮᱢ ᱫᱚ ᱦᱩᱭ ᱠᱟᱱᱟ ᱵᱟᱨ ᱫᱤᱱ ᱥᱮᱼᱼ ᱯᱮ ᱫᱤᱱ ᱠᱚ ᱫᱩᱲᱩᱵ ᱞᱮᱱᱟ ᱟᱫᱚ ᱦᱟᱸᱜ ᱡᱚᱢᱟ ᱠᱚᱫᱚ ᱠᱚ ᱡᱚᱢᱟ ᱠᱮᱫᱟ ᱡᱟᱦᱟᱸᱭ ᱵᱟᱝ ᱠᱚ ᱡᱚᱢᱟ ᱠᱟᱫᱟ ᱱᱤᱛᱚᱜ ᱫᱚ ᱩᱱᱠᱩ ᱚᱯᱞᱟᱭᱤᱱ ᱚᱱᱞᱟᱭᱤᱱ ᱛᱮᱠᱚ ᱡᱚᱢᱟᱭ ᱮᱫᱟ ᱵᱟᱠᱷᱟᱱ ᱡᱟᱥᱛᱤ ᱠᱟᱭᱛᱮ ᱦᱚᱲ ᱜᱮ ᱦᱟᱸᱜ ᱦᱮᱸ ᱦᱮᱸ ᱟᱫᱚ ᱦᱟᱸᱜ ᱚᱱᱟ ᱠᱚᱨᱮ ᱡᱟᱦᱟᱸᱭ ᱯᱚᱧᱪᱟᱭᱮᱛ ᱡᱟᱦᱟᱸᱭ ᱠᱚ ᱠᱟᱹᱢᱤᱭᱮᱫ ᱠᱟᱱᱟ ᱚᱱᱟ ᱟᱱᱰᱟᱨ ᱨᱮ ᱩᱱᱠᱩ ᱜᱮ ᱦᱟᱸᱜ ᱚᱱᱟ ᱫᱚᱠᱚ ᱵᱟᱲᱟᱭᱟ ᱪᱮᱫ ᱞᱮᱠᱟ ᱠᱚ ᱧᱟᱢ ᱠᱟᱫᱟ ᱠᱚ ᱠᱟᱢᱤ ᱠᱚ
ᱟᱨ ᱟᱞᱮ ᱚᱲᱟᱜ ᱠᱷᱚᱱ ᱡᱟᱦᱟᱸ ᱨᱮ ᱵᱟᱥ ᱥᱴᱮᱱ ᱵᱟᱢ ᱦᱮᱡ ᱞᱮᱱᱠᱷᱟᱱ ᱠᱷᱚᱵᱚᱨ ᱠᱚᱫᱚ ᱵᱟᱢ ᱧᱟᱢᱟ ᱟᱞᱮ ᱚᱲᱟᱜ ᱫᱚ ᱟᱹᱰᱤ ᱥᱟᱺᱜᱤᱧ ᱨᱮ ᱵᱟᱥᱼᱼ ᱠᱷᱚᱱ ᱛᱟᱦᱚᱞᱮ ᱠᱷᱚᱵᱚᱨ ᱠᱚᱦᱚᱸ ᱩᱱᱟᱹᱜ ᱴᱟᱴᱠᱟ ᱫᱚ ᱵᱟᱢ ᱧᱟᱢᱟ
ᱟᱨ ᱟᱫᱚ ᱚᱱᱟ ᱠᱚᱨᱮ ᱫᱚ ᱢᱟᱭᱠᱤᱝ ᱠᱚ ᱠᱚᱨᱟᱣ ᱜᱮᱭᱟ ᱥᱮ ᱵᱟᱝ ᱡᱟᱦᱟᱱᱟᱜ ᱠᱟᱢᱤ ᱠᱚ ᱦᱩᱭ ᱞᱮᱱ ᱠᱷᱟᱱ ᱯᱚᱧᱪᱟᱭᱮᱛ ᱨᱮ ᱡᱟᱦᱱᱟᱜ ᱡᱟᱦᱱᱟᱜᱼᱼ ᱥᱩᱵᱤᱫᱷᱟ ᱠᱚ ᱦᱤᱡᱩᱜ ᱠᱟᱱ ᱥᱮ ᱡᱟᱦᱟᱱᱟᱜ ᱠᱚᱨᱟᱣ ᱦᱩᱭᱩᱜ ᱠᱟᱱ
ᱩᱠᱩᱨ ᱚᱱᱠᱟ ᱞᱮᱠᱟ ᱫᱚ ᱵᱟᱠᱚ ᱤᱭᱟᱹ ᱠᱟᱫᱟ
ᱢᱮᱱ ᱠᱷᱟᱱ ᱟᱞᱮ ᱱᱤᱭᱟᱹ ᱠᱚᱨᱮ ᱫᱚ ᱦᱟᱸᱜ ᱡᱟᱦᱟᱱᱟᱜ ᱜᱮ ᱠᱟᱹᱢᱤ ᱦᱚᱨᱟ ᱠᱚ ᱡᱩᱫᱤ ᱮᱦᱚᱵᱚᱜᱼᱟ ᱥᱮ ᱡᱟᱦᱟᱱᱟᱜ ᱥᱩᱵᱤᱫᱷᱟ ᱠᱚ ᱦᱤᱡᱩᱜ ᱛᱟᱦᱚᱞᱮ ᱞᱟᱦᱟ ᱫᱤᱱ ᱵᱟᱨ ᱫᱤᱱ ᱞᱟᱦᱟ ᱛᱮᱠᱚ ᱢᱟᱭᱠᱤᱝᱟ ᱡᱮ ᱱᱚᱝᱠᱟ ᱱᱚᱝᱠᱟ ᱱᱤᱭᱟᱹ ᱦᱩᱭᱩᱜᱼᱟ ᱥᱮ ᱱᱤᱭᱟᱹ ᱠᱚᱨᱟᱣᱼᱼ ᱦᱩᱭᱩᱜᱼᱟ ᱱᱤᱱᱟᱹᱜ ᱫᱤᱱ ᱦᱤᱞᱳᱜ ᱱᱚᱰᱮ ᱯᱮ ᱦᱤᱡᱩᱜᱼᱟ ᱱᱤᱭᱟᱹ ᱥᱚᱢᱚᱭ ᱨᱮ
ᱩᱠᱩᱨ ᱦᱮᱸ ᱪᱚᱝ ᱦᱮᱡ ᱞᱮᱱ ᱜᱮᱪᱚᱝ ᱠᱚ ᱛᱟᱦᱞᱮ ᱚᱲᱟᱜ ᱨᱮᱱ ᱜᱚᱜᱚ ᱛᱟᱹᱠᱤᱱ ᱠᱤᱱ ᱞᱟᱹᱭ ᱠᱮᱭᱟ ᱤᱧ ᱫᱚ ᱚᱲᱟᱜ ᱨᱮᱫᱚᱼᱼ ᱵᱟᱹᱧ ᱛᱟᱦᱮᱱ ᱠᱟᱱ ᱛᱟᱦᱮᱸ ᱤᱧ ᱟᱫᱚ ᱱᱮᱛᱟᱨ ᱚᱲᱟᱜ ᱨᱮ ᱦᱤᱱᱟᱹᱧᱟ ᱛᱚᱠᱷᱚᱱ ᱫᱚ
ᱦᱮᱸ ᱢᱟ ᱠᱟᱹᱢᱤ ᱢᱮ ᱟᱫᱚ ᱟᱹᱰᱤ ᱡᱟᱭᱜᱟ ᱨᱮᱫᱚ ᱠᱚ ᱢᱟᱭᱠᱤᱝ ᱮᱫ ᱠᱟᱱ ᱜᱮᱭᱟ ᱟᱹᱰᱤ ᱡᱟᱭᱜᱟ ᱨᱮᱫᱚ ᱟᱵᱟᱨ ᱵᱟᱝ ᱠᱚ ᱢᱟᱭᱠᱤᱝ ᱮᱫᱟ ᱚᱱᱟ ᱠᱷᱟᱹᱛᱤᱨ ᱡᱚᱛᱚ ᱦᱚᱲ ᱦᱚᱸ ᱢᱚᱡᱽ ᱛᱮ ᱵᱟᱝ ᱠᱚ ᱵᱟᱲᱟᱭ ᱫᱟᱲᱮᱭᱟᱜ ᱠᱟᱱᱟ ᱡᱮ ᱠᱟᱹᱢᱤ ᱦᱩᱭᱩᱜ ᱠᱟᱱᱟ ᱥᱮ ᱵᱟᱝᱟ
ᱦᱮᱸ
ᱟᱫᱚ ᱦᱟᱸᱜ ᱚᱱᱞᱟᱭᱤᱱ ᱛᱮᱜᱮ ᱠᱚᱨᱟᱣ ᱦᱩᱭᱩᱜᱼᱟ
ᱦᱮᱸ
ᱛᱤᱱᱟᱹᱜ ᱥᱟᱺᱜᱤᱧ ᱛᱟᱞᱮ ᱵᱟᱡᱟᱨ ᱵᱟᱡᱟᱨ ᱠᱚᱫᱚ ᱟᱯᱮ ᱚᱸᱰᱮ ᱠᱷᱚᱱ ᱫᱚᱼᱼ
ᱠᱩᱲᱤ ᱢᱤᱱᱤᱴ ᱜᱟᱱ ᱞᱟᱜᱟᱜᱼᱟ ᱥᱟᱺᱜᱤᱧ ᱜᱮᱭᱟ
ᱟᱛᱳ ᱠᱷᱚᱱ ᱟᱞᱮ ᱵᱟᱡᱟᱨ ᱦᱮᱡ ᱠᱚᱨᱛᱮ ᱜᱮᱞᱮ ᱵᱟᱥᱴᱮᱱᱰ ᱥᱮᱫ ᱨᱮᱜᱮ ᱵᱟᱡᱟᱨ ᱛᱟᱞᱮ ᱥᱮ ᱢᱳᱲ ᱠᱚ ᱦᱮᱱᱟᱜᱼᱟ
ᱦᱩᱸ ᱦᱩᱸ